ᱩᱨ ᱥᱟᱨᱞᱮᱱ ᱜᱮᱭᱟ ᱦᱮᱸ ᱱᱟᱯᱟᱭ ᱵᱟᱲᱟ ᱜᱮ ᱱᱤᱛᱚᱜ ᱫᱚ᱾
ᱚ ᱛᱮᱦᱮᱧ ᱫᱚ ᱚᱠᱟ ᱵᱟᱨᱮ ᱛᱮᱞᱟᱝ ᱜᱟᱞᱚᱪᱟ ᱛᱟᱦᱞᱮ ᱞᱟᱹᱭ ᱛᱟᱞᱟᱝ
ᱡᱟᱭ ᱦᱳᱠ ᱦᱮᱸ ᱜᱟᱞ ᱫᱚ ᱦᱩᱭᱩᱜ ᱛᱟᱦᱞᱮ ᱪᱮᱜ ᱵᱟᱲᱮ ᱛᱮᱞᱟᱝ ᱜᱟᱞᱚᱪᱟ ᱪᱮᱜ ᱵᱲᱮ ᱛᱮᱞᱟᱝ ᱜᱟᱞᱚᱪᱟ ᱢᱟᱥᱮ ᱞᱟᱹᱭ ᱢᱮ ᱟᱢ ᱦᱚᱸ ᱱᱟᱥᱮᱱᱟᱜ?
ᱦᱮᱸ ᱤᱧ ᱞᱟᱹᱭᱮᱫ ᱛᱟᱞᱟᱝᱟ ᱱᱚᱣᱟ ᱟᱵᱚᱣᱟᱜ ᱢᱟᱱᱮ ᱱᱚᱜᱼᱚᱭ ᱡᱮ ᱱᱮᱥᱟ ᱟᱨᱠᱤ ᱡᱤᱭᱚᱝ ᱠᱚ ᱦᱩᱭᱩᱜ ᱵᱚᱭᱚᱥ ᱠᱚ ᱦᱩᱭᱩᱜ ᱡᱟᱦᱟᱱᱟᱜ ᱜᱮ ᱢᱤᱜᱴᱟᱱ ᱵᱟᱹᱲᱤᱡ ᱡᱤᱱᱤᱥ ᱨᱮᱠᱚ ᱱᱮᱥᱟᱜ ᱠᱟᱱ ᱛᱟᱵᱚᱱᱟ ᱟᱨᱠᱤ ᱱᱚᱜᱼᱱᱟ ᱠᱷᱚᱱ
ᱪᱤᱠᱟᱹ ᱛᱮᱵᱚᱱ ᱥᱟᱦᱟᱜᱼᱟ ᱟᱨᱠᱤ ᱱᱚᱣᱟ ᱠᱚ ᱵᱟᱨᱮ ᱛᱮᱞᱟᱝ ᱜᱟᱞᱚᱪ ᱞᱮᱠᱷᱟᱱ ᱢᱚᱱᱮ ᱦᱚᱪᱷᱮ ᱟᱹᱰᱤ ᱢᱚᱡᱽ ᱦᱩᱭᱩᱜᱼᱟ᱾
ᱴᱷᱤᱠ ᱴᱷᱤᱠ ᱦᱮᱸ ᱱᱚᱣᱟ ᱦᱚᱸ ᱢᱤᱜᱴᱟᱝ ᱵᱷᱟᱹᱜᱤ ᱯᱟᱱᱛᱷᱟ ᱠᱟᱱ ᱜᱮᱭᱟ᱾
ᱪᱮᱫᱟᱜ ᱥᱮ ᱱᱚᱸᱰᱮ ᱧᱮᱞᱚᱜ ᱠᱟᱱᱟ ᱢᱟᱱᱮ ᱱᱮᱥᱟ ᱫᱚ ᱟᱹᱰᱤ ᱨᱚᱠᱚᱢ ᱱᱮᱥᱟ ᱦᱮᱱᱟᱜᱼᱟ ᱥᱮ ᱡᱮᱢᱚᱱ ᱜᱤᱫᱽᱨᱟᱹ ᱠᱚ ᱟ ᱢᱳᱵᱟᱭᱤᱞ ᱨᱮ ᱢᱟᱱᱮ ᱠᱚ ᱱᱮᱥᱟᱜ ᱠᱟᱱᱟ ᱠᱷᱟᱨᱟᱯ ᱡᱤᱱᱤᱥ ᱠᱚᱠᱚ ᱧᱮᱞ ᱫᱟ ᱥᱮ ᱢᱤᱜᱴᱟᱝ ᱱᱚᱜᱼᱚᱭ ᱚᱠᱛᱚ ᱠᱚ ᱫᱚᱢᱮ ᱠᱚ ᱩᱸ ᱵᱟᱹᱲᱤᱡ ᱨᱮᱠᱚ ᱡᱟᱭᱜᱟ ᱨᱮᱠᱚ ᱵᱮᱵᱚᱦᱟᱨ ᱫᱟ ᱥᱮ ᱠᱚ ᱚᱱᱟ ᱚᱝᱠᱟᱱᱟᱜ ᱡᱤᱱᱤᱥ ᱨᱮᱠᱚ ᱥᱮ ᱢᱟᱱᱮ ᱪᱮᱜ ᱤᱧ ᱞᱟᱹᱭᱟ ᱚᱱᱟ ᱟᱠᱚᱣᱟᱜ ᱥᱚᱢᱚ ᱚᱠᱛᱚ ᱠᱚ ᱫᱚᱢᱮ ᱠᱚ ᱠᱷᱟᱨᱟᱯ ᱰᱟᱦᱟᱨ ᱥᱮᱜ ᱠᱚ ᱤᱫᱤᱭᱮᱜ ᱛᱟᱠᱚᱣᱟ ᱟᱨᱠᱤ᱾ ᱢᱳᱵᱟᱭᱤᱞ ᱦᱩᱭᱮᱱ ᱦᱚᱸᱜᱼᱚᱭ ᱡᱮᱢᱚᱱ ᱯᱷᱨᱤ ᱯᱷᱟᱭᱟᱨ ᱠᱚ ᱠᱷᱮᱹᱞ ᱠᱟᱱᱟ ᱱᱚᱣᱟ ᱠᱚ ᱦᱚᱸ ᱤᱧᱫᱤᱧ ᱢᱚᱱᱮᱭᱟ ᱚᱱᱮᱪᱮ ᱢᱟᱱᱮ ᱡᱩᱫᱤ ᱟᱡ ᱥᱤᱥᱴᱮᱢ ᱥᱮ ᱢᱤᱜᱴᱟᱝ ᱱᱚᱣᱟ ᱨᱮᱱᱟᱜ ᱡᱟᱦᱟᱸ ᱢᱤᱜᱴᱟᱝ ᱢᱟᱱᱮ ᱟᱹᱱ ᱟᱹᱨᱤ ᱦᱮᱱᱟᱜ ᱟᱨᱠᱤ ᱚᱱᱟ ᱦᱤᱥᱟᱹᱵᱛᱮᱢ ᱠᱷᱮᱹᱞ ᱞᱮᱠᱷᱟᱱ ᱦᱚᱭᱛᱳ ᱠᱟᱹᱣᱰᱤᱢ ᱧᱟᱢ ᱫᱟᱲᱮᱜᱼᱟ᱾ ᱠᱤᱱᱛᱩ ᱚᱱᱟ ᱟᱹᱱ ᱟᱹᱨᱤ ᱦᱤᱥᱟᱹᱵ ᱛᱮ ᱡᱩᱫᱤ ᱵᱟᱢ ᱠᱷᱮᱹᱞᱳᱜᱼᱟ ᱥᱮ ᱡᱟᱦᱟᱱᱟᱜ ᱤᱭᱟᱹ ᱨᱮᱜᱮ ᱟᱨᱠᱤ ᱚᱱᱟ ᱦᱤᱥᱟᱹᱵ ᱛᱮᱫᱚ ᱤᱧᱫᱚᱧ ᱢᱚᱱᱮᱭᱟ ᱵᱟᱝ ᱴᱷᱤᱠᱜᱮ ᱵᱷᱟᱜᱮᱭᱟ ᱟᱨᱠᱤ ᱟᱹᱱᱹ ᱟᱹᱨᱤ ᱠᱚ ᱵᱩᱡᱽ ᱠᱟᱛᱮᱜ ᱜᱮ ᱛᱟᱦᱞᱮ ᱚᱱᱟ ᱠᱷᱟᱱ ᱫᱚ ᱟᱢᱟᱜ ᱠᱷᱮᱹᱞ ᱨᱮᱱᱟᱜ ᱢᱤᱜᱴᱟᱝ ᱧᱩᱛᱩᱢ ᱦᱚᱢ ᱠᱟᱢᱟᱣᱟ ᱥᱮ ᱢᱤᱜᱴᱟᱝ ᱟᱢ ᱠᱟᱹᱣᱰᱤ ᱦᱚᱢ ᱟᱨᱡᱟᱣᱟ ᱟᱨᱠᱤ ᱱᱚᱝᱠᱟᱱᱟᱜ ᱢᱤᱜᱴᱟᱝ
ᱴᱷᱤᱠ
ᱟᱸ
ᱦᱮᱸ ᱦᱮᱸ ᱦᱮᱸ ᱠᱟᱛᱷᱟ ᱫᱚ ᱠᱟᱱ ᱜᱮᱭᱟ ᱵᱟᱝ ᱫᱚ ᱵᱟᱝ ᱟᱨ ᱧᱮᱞ ᱧᱟᱢᱚᱜ ᱠᱟᱱ ᱜᱮᱭᱟ᱾ ᱦᱚᱜ ᱚ ᱱᱚᱣᱟ ᱚᱱᱞᱟᱭᱤᱱ ᱜᱮᱢᱤᱝ ᱨᱮ ᱡᱟᱦᱟᱸ ᱧᱮᱞᱚᱜᱚᱜ ᱠᱟᱱᱟ ᱟᱸ ᱟᱹᱰᱤ ᱜᱚᱴᱟᱝ ᱢᱟᱹᱭ ᱵᱟᱹᱵᱩ ᱢᱟᱹᱭ ᱛᱟᱠᱚ ᱫᱚ ᱵᱟᱝ ᱵᱟᱹᱵᱩ ᱛᱟᱠᱚ ᱢᱮᱱᱟᱜ ᱠᱚᱣᱟ ᱠᱷᱩᱵᱩᱫ ᱫᱚ ᱵᱟᱝ ᱧᱮᱞ ᱧᱟᱢᱟ ᱠᱚ ᱩᱝᱠᱩ ᱫᱚ ᱢᱟᱱᱮ ᱢᱤᱜᱥᱚ ᱨᱮ ᱦᱚᱭᱛᱚ ᱢᱤ ᱯᱟᱨᱥᱮᱱ ᱡᱩᱫᱤ ᱦᱮᱱᱟᱜ ᱠᱟᱠᱚ ᱠᱷᱟᱱ ᱡᱟᱭᱦᱳᱠ ᱟᱫᱚ ᱢᱤᱫᱚᱨᱮ ᱱᱤᱨᱟᱱᱳᱵᱵᱳᱭ-ᱸ ᱠᱚᱨᱮᱱ ᱡᱟᱦᱟᱸᱭ ᱵᱟᱹᱵᱩ ᱛᱟᱠ ᱠᱚ ᱦᱮᱱᱟᱜ ᱠᱟᱜ ᱠᱚᱣᱟ ᱚᱱᱟ ᱵᱟᱹᱵᱩ ᱛᱟᱠᱚᱣᱟᱜ ᱡᱟᱦᱟᱸ ᱠᱟᱛᱷᱟ ᱛᱷᱟ ᱥᱮ ᱡᱟᱦᱟᱸ ᱫᱚ ᱵᱟᱰᱟᱭ ᱧᱟᱢ ᱢᱚᱜᱚᱜ ᱠᱟᱱᱟ ᱟᱫᱚ ᱟᱫᱚ ᱱᱤᱛᱚᱜ ᱪᱮᱜ ᱪᱤᱠᱟᱹ ᱠᱟᱱᱟ ᱥᱚᱨ ᱪᱮ ᱪᱤᱠᱟᱹ ᱠᱷᱚᱡ ᱠᱟᱱᱟ ᱛᱚ ᱚᱱᱞᱟᱭᱤᱱ ᱛᱮ ᱢᱤᱴᱟᱝ ᱟᱨ ᱚᱱᱟ ᱞᱟᱜᱤᱫ ᱛᱮ ᱥᱟᱱᱟᱢ ᱢᱟᱹᱭ ᱵᱟᱹᱵᱩ ᱠᱚᱣᱟᱜ ᱛᱤᱨᱮ ᱚᱱᱟ ᱫᱚᱭ ᱪᱟᱞ ᱟᱠᱚ ᱠᱟᱱᱟᱭ ᱚᱱᱟ ᱫᱚᱥ ᱦᱟᱡᱟᱨ ᱴᱟᱠᱟ ᱡᱟᱦᱟᱸ ᱢᱳᱵᱟᱭᱤᱞ ᱵᱟᱭ ᱪᱟᱞᱟᱠᱚ ᱠᱟᱱ ᱨᱮᱦᱚᱸ ᱴᱟᱠᱟ ᱫᱚᱭ ᱪᱟᱞᱟᱠᱚ ᱠᱟᱱᱟ ᱛᱟᱸᱦᱮᱡ ᱮ ᱮᱭ ᱥᱮ ᱫᱤᱱ ᱦᱟᱹᱵᱤᱡ ᱜᱮ ᱦᱮᱸ ᱥᱮ ᱛᱳ
ᱚᱠᱟᱞᱮᱠ ᱟᱫᱚ ᱤᱧ ᱫᱚ ᱩᱭᱦᱟᱹᱨ ᱛᱮᱫᱚᱭ ᱢᱮᱱᱟ
ᱛᱟᱦᱮ ᱤᱱᱟᱹ ᱨᱮ ᱥᱮ ᱧᱮᱞᱚᱜᱚᱜ ᱠᱟᱱᱟ ᱪᱮᱫ ᱪᱤᱠᱟᱹᱜ ᱠᱟᱱᱟ ᱚᱰᱮ ᱠᱷᱚᱱᱟᱜ ᱜᱮ ᱩᱱᱠᱩ ᱚᱱᱟ ᱢᱚᱝᱜᱚᱞ ᱫᱚ ᱡᱟᱦᱟᱸ ᱟᱠᱚ ᱡᱟᱦᱟᱸ ᱟᱠᱚᱣᱟᱜ ᱛᱤ ᱢᱳᱵᱟᱭᱤᱞ ᱛᱟᱦᱮ ᱞᱮᱱᱠᱷᱟᱱ ᱞᱟᱹᱭ ᱢᱮ
ᱦᱮᱸ ᱞᱟᱹᱭ ᱫᱟᱹᱧ ᱟᱸᱡᱚᱢᱚᱜ ᱠᱟᱱᱟ ᱛᱚ ᱯᱚᱨᱤᱥᱠᱟᱨ ᱵᱟᱝ ᱥᱮ ᱚ ᱞᱟᱹᱭᱫᱟᱹᱧ ᱱᱚᱸᱰᱮ ᱧᱮᱞᱚᱜ ᱠᱟᱱᱟ ᱡᱮ ᱱᱮᱥᱟ ᱢᱟᱱᱮ ᱛᱚ ᱟᱨ ᱢᱤᱫ ᱨᱚᱠᱚᱢ ᱱᱮᱥᱟ ᱫᱚ ᱵᱟᱝ ᱠᱟᱱᱟ ᱥᱮ ᱱᱚᱰᱮ ᱟᱹᱰᱤ ᱨᱚᱠᱚᱢ ᱦᱚᱭᱛᱚ ᱥᱮ ᱟᱹᱰᱤᱜᱟᱱ ᱟᱹᱰᱤᱜᱟᱱ ᱱᱮᱥᱟ ᱨᱮᱠᱚ ᱢᱮᱥᱟᱜ ᱠᱟᱱᱟ ᱡᱮᱢᱚᱱ ᱦᱩᱭᱮᱱ
ᱦᱮᱸ ᱚᱱᱟ ᱫᱚ ᱴᱷᱤᱠ ᱜᱮᱭᱟ ᱛᱚ ᱟᱞᱟᱝ ᱱᱚᱣᱟᱴᱟᱜ ᱡᱟᱦᱟᱸ ᱢᱳᱵᱟᱭᱤᱞ ᱱᱤᱭᱟᱹ ᱠᱟᱛᱷᱟᱢ ᱞᱟᱹᱭ ᱦᱚᱪᱚ ᱠᱮᱫᱟ ᱚᱱᱟᱴᱟᱜ ᱱᱮᱥᱟ ᱜᱮᱞᱟᱝ ᱠᱞᱤᱭᱟᱨ ᱞᱮᱜᱮ ᱛᱟᱨᱯᱚᱨᱮ ᱮᱴᱟᱜ ᱱᱮᱥᱟ ᱛᱮᱦᱚᱸ ᱟᱨᱦᱚᱸ ᱞᱟᱝ ᱦᱤᱡᱩᱜ ᱟᱞᱟᱝ ᱚᱱᱛᱮ ᱦᱚᱸ
ᱡᱟᱭᱦᱳᱠ ᱟᱫᱚ ᱱᱤᱰᱮᱱᱟᱜ ᱨᱮ ᱡᱟᱦᱟᱸ ᱧᱮᱞᱚᱜᱚᱜ ᱠᱟᱱᱟ ᱚᱱᱠᱟ ᱠᱟᱛᱮᱜ ᱩᱱᱮ ᱮᱢᱟ ᱠᱚ ᱠᱟᱱᱟᱭ ᱤᱱᱟᱹᱨᱮ ᱪᱮᱫ ᱪᱤᱠᱟᱹ ᱜᱟᱱᱚᱜ ᱠᱟᱱᱟ ᱩᱱᱠᱩ ᱚᱱᱟ ᱨᱮ ᱢᱳᱚᱵᱟᱭᱤᱞ ᱨᱮ ᱥᱟᱶᱛᱮᱠᱚ ᱢᱮᱥᱟᱜ ᱠᱟᱱᱟ ᱟᱫᱚ ᱢᱳᱵᱟᱭᱤᱞ ᱨᱮᱱᱟᱜ ᱢᱤᱫᱴᱟᱝ ᱱᱮᱥᱟ ᱦᱮᱡᱠᱚ ᱠᱟᱱᱟ ᱟᱫᱚ ᱢᱳᱵᱟᱭᱤᱞ ᱱᱮᱥᱟᱨ ᱨᱮ ᱟᱨᱦᱚᱸ ᱚᱱᱟ ᱜᱮᱢ ᱚᱱᱞᱟᱭᱤᱱ ᱜᱮᱢᱤᱝ ᱥᱤᱥᱴᱮᱢ ᱡᱟᱦᱟᱸ ᱵᱚᱱ ᱞᱮ ᱦᱩᱭᱱᱟ ᱛᱟᱦᱚᱞᱮ ᱚᱱᱟ ᱠᱚᱨᱮ ᱠᱤᱪᱷᱩ ᱜᱷᱟᱱᱴᱟ ᱜᱷᱟᱱᱴᱤ ᱠᱟᱛᱮᱫ ᱟᱫᱚ ᱩᱱᱠᱩ ᱚᱱᱛᱮ ᱜᱮᱠᱚ ᱵᱚᱦᱚᱲᱮ ᱤᱫᱤᱜ ᱠᱟᱱᱟ ᱟᱫᱚ ᱱᱚᱰᱮ ᱠᱷᱚᱱᱟᱜ ᱪᱮᱫ ᱞᱮᱠᱟ ᱠᱤᱪᱷᱩ ᱯᱮᱨᱮᱱᱴᱥᱟᱜ ᱜᱟᱭᱤᱰ ᱦᱚᱸ ᱛᱟᱦᱮᱸ ᱛᱟᱦᱮᱸ ᱫᱚᱨᱠᱟᱨ ᱠᱟᱱ ᱜᱮᱭᱟ ᱛᱚ ᱚᱱᱟ ᱞᱮᱠᱟᱛᱮ ᱩᱱᱤ ᱧᱮᱞᱮ ᱦᱩᱭᱩᱜᱼᱟ ᱩᱱᱤᱭᱟᱜ ᱜᱩᱜᱩᱞ ᱨᱮ ᱡᱟᱦᱟᱸ ᱫᱚ ᱦᱩᱭᱩᱜ ᱠᱟᱱᱟ ᱥᱟᱨᱪ ᱤᱧᱡᱤᱱ ᱨᱮ ᱡᱟᱦᱟᱸ ᱟᱭᱟᱜ ᱜᱩᱜᱩᱞ ᱦᱤᱥᱴᱨᱤ ᱴᱟᱜ ᱚᱱᱟ ᱦᱤᱥᱴᱨᱤ ᱜᱮ ᱪᱮᱠ ᱦᱳᱭᱳᱜᱼᱟ ᱪᱮᱫ ᱠᱚ ᱟᱢᱮᱢ ᱪᱮᱠ ᱫᱟ ᱟᱡ ᱡᱟᱦᱟᱸ ᱤᱭᱩᱴᱩᱵᱽ ᱨᱮ ᱤᱭᱩᱴᱩᱵᱽ ᱨᱮ ᱟᱡ ᱪᱮᱫ ᱠᱚ ᱪᱮᱠ ᱫᱟ ᱚᱱᱟ ᱠᱷᱟᱹᱛᱤᱨ ᱛᱮ ᱚᱱᱟ ᱤᱭᱩᱴᱩᱵᱽ ᱫᱚ ᱪᱮᱫ ᱞᱮᱠᱟᱱ ᱡᱤᱱᱤᱥ ᱠᱟᱱᱟ ᱮ ᱤᱭᱩᱴᱩᱵᱽ ᱨᱮ ᱟᱡᱼᱮ ᱠᱷᱚᱡᱚᱜ ᱟᱭ ᱥᱮ ᱟᱢ ᱪᱮᱫ ᱞᱮᱠᱟᱱᱟᱜ ᱠᱚᱢ ᱥᱟᱨᱪ ᱟᱥᱮ ᱚᱱᱠᱟ ᱞᱮᱠᱟᱱᱟᱜ ᱜᱮ ᱩᱱᱤ ᱫᱚ ᱟᱨᱦᱚᱸ ᱛᱟᱭᱚᱢ ᱫᱟᱨᱟᱢ ᱵᱷᱤᱰᱭᱳ ᱠᱚᱭ ᱮᱢᱚᱜ-ᱟᱭ ᱴᱷᱤᱠᱥᱮ ᱛᱟᱦᱚᱞᱮ ᱚᱱᱟ ᱠᱚᱦᱚᱸ ᱧᱮᱞ ᱛᱟᱭ ᱦᱳᱭᱩᱳᱜᱼᱟ ᱩᱱᱤᱭᱟᱜ ᱫᱚ ᱩᱱ ᱫᱚ ᱫᱮᱠᱷᱳ ᱩᱱᱤ ᱫᱚ ᱡᱚᱠᱷᱚᱱ ᱢᱳᱵᱟᱭᱤᱞ ᱠᱚ ᱮᱢᱟᱭ ᱠᱟᱱᱟ ᱤᱱᱟᱹ ᱞᱮᱠᱟᱛᱮᱫᱚ ᱩᱱ ᱥᱚᱢᱚᱭ ᱫᱚ ᱩᱱᱤ ᱫᱚ ᱮᱠᱷᱚᱱ ᱱᱟ ᱵᱟᱞᱚᱠ ᱜᱮ ᱦᱮᱱᱟᱜ ᱟᱠᱟᱫᱟ ᱩᱱᱤ ᱫᱚ ᱟᱣᱨᱤ ᱥᱟ ᱵᱟᱞᱚᱠᱚᱜᱼᱟᱭ ᱴᱷᱤᱠ ᱥᱮ ᱟᱫᱚ ᱱᱟ ᱵᱟᱞᱚᱠ ᱠᱟᱱᱟ ᱢᱟᱱᱮ ᱚᱱᱟ ᱫᱚ ᱜᱟᱨᱡᱮᱱᱟᱜ ᱦᱚᱠ ᱟᱹᱭᱫᱟᱹᱨ ᱦᱮᱱᱟᱜ ᱟᱠᱟᱫᱟ ᱩᱱᱤᱭᱟᱜ ᱚᱱᱟᱠᱚ ᱪᱮ ᱪᱮᱠ ᱞᱟᱹᱜᱤᱫ ᱛᱮᱫᱚ ᱴᱷᱤᱠ ᱥᱮ ᱟᱫᱚ ᱛᱟᱦᱚᱞᱮ ᱱᱚᱣᱟ ᱠᱚᱦᱚᱸ ᱱᱤᱡᱮ ᱫᱟᱭᱤᱛᱛᱚ ᱯᱟᱞᱚᱱ ᱦᱳᱭᱳᱜ ᱛᱟᱠᱚᱣᱟ ᱚᱱᱟ ᱫᱚ ᱜᱟᱨᱡᱮᱱ ᱠᱚᱣᱟᱜ ᱟᱞᱮ ᱚᱱᱟ ᱠᱚ ᱪᱮᱠ ᱦᱳᱭᱳᱜᱼᱟ ᱩᱱᱤ ᱪᱮᱫ ᱞᱮᱠᱟᱱᱟᱜ ᱪᱮᱫ ᱮ ᱪᱤᱠᱟᱹᱭᱮᱫᱟᱭ ᱚᱞᱚᱜ ᱯᱟᱲᱦᱟᱣ ᱫᱤᱠ ᱫᱤᱭᱟᱹ ᱧᱮᱞᱫᱟᱭ ᱥᱮ ᱮᱱᱮᱡ ᱥᱮᱨᱮᱧ ᱦᱮᱸ ᱥᱮ ᱢᱩᱵᱷᱤ ᱠᱚᱜᱮ ᱠᱷᱟᱹᱞᱤ ᱧᱮᱞ ᱵᱟᱲᱟᱭ ᱫᱟᱭ ᱦᱮᱸ ᱥᱮ ᱜᱩᱜᱩᱞ ᱨᱮ ᱨᱟᱵ ᱡᱤᱱᱤᱥ ᱠᱚ ᱵᱮᱵᱚᱦᱟᱨ ᱫᱟᱭ ᱦᱮᱜᱸᱼᱮ ᱱᱤᱭᱟᱹ ᱠᱚ ᱟᱢ ᱢᱳᱚᱴᱟᱢᱩᱴᱤ ᱩᱱᱤ ᱯᱷᱳᱞᱳᱭᱮ ᱦᱩᱭᱩᱜᱼᱟ ᱚᱸᱰᱮ ᱠᱷᱚᱱᱟᱜ ᱚᱱᱟ ᱞᱟᱜᱤᱫ ᱛᱮ ᱵᱚᱠᱛᱚᱭ ᱦᱳᱭᱳᱜ-ᱟ ᱴᱷᱤᱠ ᱥᱮ
ᱮᱠᱟᱞ ᱮᱠᱟᱞ ᱟᱨ ᱱᱚᱣᱟ ᱠᱚ ᱵᱟᱨᱮᱛᱮ ᱢᱟᱱᱮ ᱪᱮᱫ ᱤᱧ ᱢᱮᱱᱟ ᱤᱥᱠᱩᱞ ᱥᱮ ᱤᱛᱩᱱ ᱟᱥᱲᱟ ᱠᱚᱨᱮ ᱦᱚᱸ ᱱᱚᱣᱟ ᱠᱚ ᱵᱟᱨᱮᱛᱮ ᱢᱤᱫᱴᱟᱝ ᱢᱤᱴᱤᱝ ᱥᱮ ᱢᱤᱫᱴᱟᱝ ᱜᱟᱞᱚᱪ ᱮᱠᱟᱞᱜᱮ ᱞᱟᱹᱠᱛᱤ ᱦᱮᱱᱟᱜ-ᱟ ᱜᱟᱨᱡᱮᱱ ᱠᱚ ᱥᱟᱞᱟᱜ ᱥᱮ ᱟᱠᱚᱨᱮᱱ ᱟᱭᱳᱵᱟᱵᱟ ᱥᱮ ᱱᱩᱠᱩ ᱢᱟᱪᱮᱫ ᱢᱟᱪᱮᱛᱟᱹᱱᱤ ᱠᱚ, ᱱᱚᱣᱟ ᱛᱮ ᱢᱤᱫᱴᱟᱝ ᱜᱟᱞᱢᱟᱨᱟᱣ ᱥᱮ ᱜᱤᱫᱽᱨᱟᱹ ᱠᱚ ᱟᱛᱮ ᱦᱚᱸ ᱡᱩᱫᱤ ᱢᱮᱥᱟ ᱠᱟ ᱠᱟᱛᱮ ᱡᱩᱫᱤ ᱢᱤᱫᱴᱟᱝ ᱵᱷᱟᱜᱤ ᱞᱮᱠᱟ ᱠᱚ ᱜᱟᱞᱚᱪᱟ ᱟᱨᱠᱤ᱾ ᱡᱮ ᱱᱚᱣᱟ ᱠᱚᱫᱚ ᱱᱚᱝᱠᱟ ᱵᱷᱟᱵᱛᱮ ᱟᱯᱮ ᱵᱮᱵᱚᱦᱟᱨ ᱦᱩᱭᱩᱜ ᱛᱟᱯᱮᱭᱟ ᱥᱮ ᱱᱚᱣᱟ ᱠᱟᱹᱢᱤ ᱠᱚᱨᱮᱜᱮ ᱟᱯᱮ ᱵᱤᱥᱤ ᱱᱚᱣᱟ ᱢᱟᱱᱮ ᱡᱟᱥᱛᱤ ᱠᱟᱨᱛᱮ ᱱᱚᱣᱟ ᱠᱚᱜᱮ ᱵᱮᱥᱤ ᱧᱮᱞ ᱯᱮ ᱥᱮ
ᱱᱚᱝᱠᱟᱱᱟᱜ ᱢᱤᱫᱴᱟᱝ ᱟᱠᱚ ᱟᱹᱱᱨᱤ ᱮᱢ ᱫᱚᱨᱠᱟᱨᱚᱜ ᱠᱟᱱᱟ ᱤᱛᱩᱱ ᱟᱥᱲᱟ ᱠᱷᱚᱱ ᱪᱮᱫᱟᱜ ᱥᱮ, ᱡᱮᱢᱚᱱ ᱱᱚᱣᱟ ᱠᱚ ᱮᱢᱟᱣ ᱠᱚ ᱠᱟᱱᱟ ᱟᱨᱠᱤ ᱱᱚᱜ ᱯᱷᱳᱱ ᱦᱩᱭᱮᱱ ᱤᱥᱠᱩᱞ ᱥᱮ ᱤᱛᱩᱱ ᱟᱥᱲᱟ ᱠᱷᱚᱱ ᱜᱮᱛᱚ ᱠᱚ ᱮᱢᱟ ᱠᱟᱱᱟ ᱧᱮᱞᱚᱜ ᱠᱟᱱᱟ ᱡᱮᱦᱮᱛᱩ ᱥᱮ ᱥᱚᱨᱠᱟᱨ ᱱᱚᱣᱟᱨᱮ ᱢᱤᱫᱴᱟᱝ ᱜᱚᱲᱚᱭ ᱮᱢᱟᱣ ᱠᱚ ᱠᱟᱱᱟ ᱟᱨᱠᱤ ᱛᱟᱦᱚᱞᱮ
ᱦᱩ
ᱱᱚᱣᱟ ᱱᱚᱰᱮ ᱡᱩᱫᱤ ᱟᱡ ᱡᱮᱢᱚᱱᱮ ᱮᱢᱟᱭ ᱠᱟᱱᱟ ᱟᱨᱠᱤ ᱪᱮᱫᱠᱟᱭ ᱮᱢᱟᱭ ᱠᱟᱱᱟ᱾ ᱚᱱᱠᱟᱜ ᱜᱮ ᱡᱮᱢᱚᱱ ᱩᱱᱤᱭᱟᱜ ᱢᱟᱱᱮ ᱟᱡ ᱵᱷᱟᱜᱮ ᱥᱮ ᱵᱟᱹᱲᱤᱡ ᱵᱟᱱᱟᱨ ᱩᱭᱦᱟᱹᱨ ᱵᱷᱟᱵᱽᱱᱟ ᱠᱟᱛᱮᱫ ᱜᱮ ᱮᱢ ᱫᱚᱨᱠᱟᱨᱚᱜ ᱠᱟᱱᱟ ᱪᱮᱫᱟᱜ ᱥᱮ ᱵᱟᱠᱷᱟᱱ ᱦᱚᱭᱛᱳ ᱱᱚᱣᱟ ᱠᱚ ᱡᱩᱫᱤ ᱵᱟᱠᱚ ᱞᱟᱹᱭ ᱵᱩᱴᱟᱹ ᱟᱠᱚᱣᱟ ᱟᱨᱠᱤ ᱛᱟᱦᱚᱞᱮ ᱩᱱᱠᱩ ᱫᱚ ᱧᱮᱞᱚᱜ ᱠᱟᱱᱟ, ᱯᱟᱲᱦᱟᱣ ᱵᱟᱝ ᱠᱟᱛᱮ ᱧᱮᱞᱟ ᱦᱚᱭᱛᱳ ᱮᱴᱟᱜ ᱡᱟᱭᱜᱟ ᱨᱮᱜᱮ ᱩᱱᱠᱩ ᱫᱚ᱾ ᱢᱳᱵᱟᱭᱤᱞ ᱥᱮ ᱯᱷᱳᱱ ᱫᱚᱠᱚ ᱵᱮᱵᱚᱦᱟᱨ ᱮᱫᱟ, ᱥᱮ ᱮᱴᱟᱜ ᱡᱤᱱᱤᱥ ᱠᱚᱜᱮ ᱠᱚ ᱧᱮᱞ ᱮᱫᱟ ᱟᱨᱠᱤ ᱯᱟᱲᱦᱟᱣ ᱵᱟᱝ ᱠᱟᱛᱮ ᱛᱟᱦᱚᱞᱮ ᱱᱚᱣᱟ ᱫᱚ ᱢᱤᱫᱴᱟᱝ ᱟᱹᱰᱤ ᱢᱟᱨᱟᱝ ᱜᱮ ᱢᱤᱫᱴᱟᱝ ᱟᱠᱚᱣᱟᱜ ᱦᱤᱡᱩᱜ ᱠᱟᱱ ᱦᱟᱯᱮᱱ ᱫᱤᱱ ᱞᱟᱹᱜᱤᱫ ᱟᱹᱰᱤ ᱢᱟᱨᱟᱝ ᱟᱱᱟᱴᱮ ᱥᱤᱨᱡᱟᱹᱣᱟ ᱢᱮᱱᱛᱮ ᱢᱚᱱᱮ ᱦᱩᱭᱩᱜ ᱠᱟᱱᱟ᱾
ᱛᱟ ᱴᱷᱤᱠ ᱟᱫᱚ ᱢᱤᱫ ᱠᱟᱛᱷᱟ ᱛᱮᱧ ᱞᱟᱹᱭᱟ ᱡᱮ ᱟᱵᱚ ᱱᱚᱣᱟ ᱫᱤᱥᱚᱢ ᱫᱚ ᱴᱷᱤᱠ ᱜᱮᱭᱟ᱾ ᱠᱤᱱᱛᱩ ᱫᱤᱥᱚᱢ ᱨᱮ ᱡᱟᱦᱟᱸ ᱯᱚᱨᱤᱠᱟᱴᱷᱟᱢᱳ ᱡᱟᱦᱟᱸ ᱠᱚ ᱪᱟᱞᱟᱣ ᱫᱟᱠᱚ ᱩᱱᱠᱩ ᱪᱟᱪᱞᱟᱣ ᱦᱚᱲ ᱠᱚ ᱵᱟᱝ ᱠᱚ ᱴᱷᱤᱠ ᱢᱮᱱ ᱠᱟᱛᱷᱟ ᱫᱚ ᱤᱱᱟᱹ ᱠᱟᱛᱷᱟᱧ ᱞᱟᱹᱭᱟ ᱵᱟᱠᱷᱟᱱ ᱫᱚ ᱮᱴᱟᱜ ᱮᱴᱟᱜ ᱫᱤᱥᱚᱢ ᱡᱮᱢ ᱡᱮᱢᱚᱱ ᱦᱮᱱᱟᱜ ᱟᱠᱟᱫᱟ ᱪᱤᱱ ᱠᱚᱨᱮᱱᱟᱜ ᱦᱮᱸᱥᱮ ᱵᱟᱝ ᱡᱟᱦᱟᱸ ᱟᱢᱮᱢ ᱧᱮᱞ ᱞᱮᱠᱷᱟᱱ ᱩᱱᱠᱩ ᱠᱤ ᱚᱱᱞᱟᱭᱤᱱ ᱨᱮ ᱵᱟᱠᱚ ᱯᱟᱲᱦᱟᱣᱭᱮᱫ ᱠᱚᱣᱟ ᱜᱤᱫᱽᱨᱟᱹ ᱵᱚᱦᱩ ᱰᱮᱵᱷᱞᱚᱯᱤᱝ ᱨᱮ ᱠᱚ ᱫᱚᱦᱚ ᱟᱠᱟᱜ ᱠᱚᱣᱟ ᱵᱚᱦᱩ ᱴᱮᱠᱱᱳᱞᱚᱡᱤ ᱛᱮᱠᱚ ᱥᱮᱬᱟ ᱦᱚᱪᱚᱭᱮᱫ ᱠᱚᱣᱟ ᱟᱵᱚᱣᱟᱜ ᱴᱮᱠᱱᱳᱞᱚᱡᱤ ᱪᱮᱫ ᱮᱢᱚᱱ ᱴᱮᱠᱱᱳᱞᱚᱡᱤ ᱦᱮᱱᱟᱜ-ᱟ ᱠᱤᱱᱛᱩ ᱱᱤᱭᱟᱹ ᱡᱟᱦᱟᱸ ᱞᱮᱠᱟ ᱴᱮᱠᱱᱳᱞᱚᱡ... ᱡᱤ ᱦᱮᱱᱟᱜ ᱟᱫᱚ ᱠᱟᱹᱴᱤᱡ ᱦᱚᱲ ᱞᱟᱹᱜᱤᱫ ᱦᱚᱸ ᱠᱟᱹᱴᱤᱡ ᱜᱤᱫᱽᱨᱟᱹ ᱞᱟᱹᱜᱤᱫ ᱦᱚᱸ ᱡᱟ, ᱥᱮᱬᱟ ᱦᱚᱲ ᱞᱟᱹᱜᱤᱫ ᱦᱚᱸ ᱛᱟ, ᱠᱤᱱᱛᱩ ᱪᱟᱭᱱᱟ ᱫᱚ ᱚᱱᱟ ᱞᱟᱹᱜᱤᱫ ᱫᱚ ᱟᱞᱟᱫᱟ ᱥᱤᱥᱴᱮᱢ ᱠᱟᱜ ᱠᱚᱣᱟ ᱠᱚ ᱪᱟᱭᱱᱟ ᱨᱮ ᱫᱚ ᱡᱮᱢᱚᱱ ᱱᱤᱭᱟᱹ ᱦᱚᱸ ᱦᱮᱱᱟᱜ ᱠᱟᱫ ᱛᱟᱭᱟ.. ᱜᱤᱫᱽᱨᱟᱹ ᱞᱟᱹᱜᱤᱫ ᱫᱚ ᱜᱤᱫᱽᱨᱟᱹ ᱞᱮᱠᱟᱱᱟᱜ ᱡᱟᱦᱟᱸ ᱞᱮᱠᱟ ᱠᱟᱱᱟ ᱥᱮᱬᱟ ᱫᱚᱨᱠᱟᱨᱟᱭ ᱩᱱᱤ ᱫᱚ ᱚᱱᱠᱟᱱᱟᱜ ᱪᱮᱱᱮᱞ ᱜᱮ ᱩᱱᱤ ᱫᱚᱭ ᱮᱢᱟᱭᱟ ᱩᱱᱤᱭᱟᱜ ᱢᱳᱵᱟᱭᱤᱞ ᱫᱳ ᱚᱱᱠᱟᱱ ᱜᱮᱭᱟ ᱩᱱᱤ ᱜᱤᱫᱽᱨᱟᱹ ᱞᱟᱹᱜᱤᱫ ᱵᱮᱵᱚᱦᱟᱨ ᱞᱟᱹᱜᱤᱫ ᱫᱚ ᱚᱱᱠᱟᱱ ᱜᱤᱫᱽᱨᱟᱹ ᱞᱮᱠᱟᱱᱟᱜ ᱢᱳᱵᱟᱭᱤᱞ ᱜᱮ ᱫᱚᱨᱠᱟᱨᱚᱜ-ᱟ ᱤᱥᱠᱩᱞ ᱜᱤᱫᱽᱨᱟᱹ ᱞᱟᱹᱜᱤᱫ ᱫᱚ ᱩᱱᱤᱭᱟᱜ ᱫᱚ ᱠᱷᱟᱹᱞᱤ ᱚᱱᱞᱤ ᱯᱷᱚᱨ ᱥᱴᱟᱰᱤ ᱪᱮᱛᱟᱱ ᱨᱮᱫᱚ ᱩᱱᱤ ᱫᱚ ᱮᱴᱟᱜ ᱪᱮᱛ ᱪᱮᱛᱟᱱ ᱪᱮᱫ ᱡᱤᱱᱤᱥ ᱨᱮᱦᱚᱸ ᱵᱟᱭ ᱯᱷᱳᱠᱟᱥ ᱫᱟᱲᱮᱭᱟᱜ-ᱟ ᱡᱟᱦᱟᱸᱜᱮ ᱥᱟᱨᱪ ᱟᱭ ᱟᱫᱳ ᱵᱟᱭ ᱧᱟᱢᱟ ᱠᱷᱟᱞᱤ ᱟᱭᱟᱜ ᱫᱚ ᱥᱴᱟᱰᱤ ᱪᱮᱛᱟᱱ ᱨᱮ, ᱪᱷᱟᱲᱟ ᱩᱱᱤ ᱫᱚ ᱵᱟᱭ ᱧᱟᱢ ᱴᱷᱤᱠ ᱟᱪᱷᱮ ᱚᱱᱟ ᱞᱟᱹᱜᱤᱫ ᱟᱞᱟᱫᱟ ᱞᱮᱠᱟᱛᱮ ᱱᱩᱭ ᱠᱩᱨᱩᱢᱩᱴᱩ ᱫᱚᱨᱠᱟᱨᱟᱭ ᱠᱟᱱ ᱛᱟᱦᱮᱸᱫ ᱠᱤᱱᱛᱩ ᱥᱚᱨᱠᱟᱨ ᱫᱚ ᱱᱚᱝᱠᱟ ᱫᱚ ᱵᱟᱭ ᱠᱷᱚᱡᱚᱜ, ᱜ ᱠᱟᱱᱟᱭ ᱡᱮ ᱡᱟᱛᱮ ᱟᱵᱚ ᱥᱤᱠᱷᱟᱹᱛ ᱞᱮᱠᱷᱟᱱ ᱟᱵᱚ ᱟᱵᱚᱛᱮ ᱦᱚᱭ ᱟᱹᱣᱫᱟᱹᱨ ᱵᱚᱱ ᱠᱷᱚᱡᱚᱜ ᱟᱵᱚᱱ ᱩᱱᱤ ᱞᱟᱹᱭ ᱮᱫᱟ ᱡᱟᱦᱟᱸ ᱞᱮᱠᱟ ᱠᱟᱛᱮᱫ ᱜᱮ ᱱᱩᱠᱩ ᱫᱚ ᱡᱟᱦᱟᱸ ᱨᱮᱜᱮ ᱡᱚᱯᱲᱟᱣ ᱠᱚ ᱛᱟᱦᱮᱱ ᱢᱟᱠᱚ ᱟᱨ ᱵᱮᱥᱛᱚ ᱠᱚ ᱛᱟᱦᱮᱱ ᱢᱟᱠᱚ ᱵᱮᱥ ᱩᱱᱠᱩ ᱫᱚ ᱚᱱᱠᱟ ᱠᱟᱛᱮ ᱜᱮ ᱡᱤᱭᱚᱱ ᱠᱷᱟᱸᱰᱟᱜ ᱛᱟᱠᱚᱣᱟ ᱤᱧ ᱵᱷᱳᱴ ᱥᱩᱨᱚᱜ ᱚᱠᱛᱚ ᱜᱮ ᱤᱧᱫᱚᱩᱧ ᱠᱷᱚᱭᱮᱠ ᱤᱢᱟᱹᱧᱟ ᱟᱠᱚ ᱵᱮᱥ ᱦᱟᱱᱟ ᱱᱟᱣᱟᱧ ᱵᱩᱡᱷᱟᱹᱣ ᱜᱤᱲᱤ ᱠᱟᱠᱚᱣᱟ ᱵᱮᱥ ᱵᱟᱝ ᱵᱟᱰᱟᱭᱟᱱ ᱦᱚᱲ ᱫᱚ ᱤᱱᱠᱟᱹ ᱜᱮ ᱥᱮᱢ ᱟᱹᱭᱠᱟᱹᱣᱟ ᱡᱚᱛᱚ ᱜᱮ ᱥᱟᱱᱟᱢ ᱜᱮ ᱴᱷᱤᱠ ᱜᱮᱢ ᱟᱹᱭᱠᱟᱹᱣᱟ
ᱮᱠᱟᱞ ᱮᱠᱟᱞ ᱱᱚᱶᱟ ᱟᱹᱰᱤ ᱢᱟᱨᱟᱝ ᱡᱚᱛᱷᱟᱛ ᱠᱟᱛᱷᱟ ᱠᱟᱱᱟ ᱪᱮᱫᱟᱜ ᱥᱮ ᱡᱷᱚᱛᱚ ᱦᱚᱲ ᱡᱩᱫᱤ ᱵᱚᱱ ᱥᱤᱠᱷᱱᱟᱹᱛᱚᱜᱼᱟ ᱦᱮᱸ ᱱᱚᱝᱠᱟ ᱢᱤᱫᱴᱟᱝ ᱫᱷᱟᱹᱨᱮ ᱛ ᱨᱮ ᱧᱮᱞᱚᱜᱼᱟ ᱟᱫᱚ ᱛᱟᱦᱚᱞᱮ ᱱᱚᱶᱟ ᱢᱟᱨᱴ ᱠᱚᱨᱮ ᱚᱠᱚᱭᱮ ᱠᱟᱹᱢᱤᱭᱟ ᱦᱮᱸᱥᱮ ᱵᱟ ᱟᱨ
ᱮᱠᱵᱟᱨᱮ
ᱚᱠᱚᱭ ᱜᱮ ᱵᱟ ᱱᱚᱶᱟ ᱠᱚᱨᱮ ᱵᱚᱛ ᱠᱚᱨᱮ ᱥᱮ ᱞᱚᱥᱚᱫ ᱨᱮ ᱥᱮ ᱱᱚᱶᱟ ᱥᱤᱛᱩᱝ ᱨᱮ ᱟᱨ ᱵᱟᱝ ᱦᱩᱭᱮᱱ ᱱᱚᱝᱠᱟ ᱵᱤᱨ ᱵᱩᱨᱩ ᱠᱚᱨᱮ ᱚᱠᱚᱭ ᱠᱟᱹᱢᱤᱭᱟ ᱥᱮ ᱱᱚᱣᱟ ᱠᱚ ᱚᱠᱚᱭ ᱧᱮᱞ ᱫᱚᱦᱚᱭᱟ ᱟᱨᱠᱤ ᱪᱮᱫᱟᱜ ᱥᱮ ᱟᱵᱚ ᱡᱮᱢᱚᱱ ᱱᱚᱶᱟ ᱵᱤᱨ ᱵᱩᱨᱩ ᱨᱮ ᱦᱮᱱᱟᱜ ᱵᱚᱱᱛᱮ ᱦᱚᱭᱛᱚ ᱵᱤᱨ ᱵᱩᱨᱩ ᱦᱚᱸ ᱵᱟᱱᱪᱟᱣ ᱦᱮᱱᱟᱜᱼᱟ ᱦᱚᱭᱛᱚ ᱱᱚᱸᱰᱮ ᱡᱩᱫᱤ ᱮᱴᱟᱜ ᱡᱟᱦᱟᱸ ᱡᱟᱹᱛᱤ ᱠᱚᱨᱮᱱ ᱡᱩᱫᱤ ᱦᱚᱲ ᱠᱚ ᱛᱟᱦᱮᱸ ᱠᱚᱜ ᱤᱧᱟᱹᱜ ᱢᱚᱱᱮ ᱦᱩᱭᱩᱜ ᱠᱟᱱᱟ ᱱᱚᱣᱟ ᱵᱤᱨᱼᱵᱩᱨᱩ ᱠᱚ ᱦᱚᱭᱛᱚ ᱱᱩᱱᱟᱹᱜ ᱱᱚᱝᱠᱟ ᱫᱚ ᱦᱚᱭᱛᱚ ᱵᱟᱝ ᱛᱟᱦᱮᱸ ᱠᱚᱜᱼᱟ ᱡᱤᱭᱟᱹᱲ ᱟᱨᱠᱤ ᱥᱮ ᱱᱩᱱᱟᱹᱜ ᱢᱚᱡᱽ ᱟᱨᱠᱤ ᱪᱮᱫᱟᱜ ᱥᱮ ᱟᱵᱚᱣᱟᱜ ᱢᱚᱱᱮ ᱨᱮᱫᱚ ᱡᱟᱹᱱᱤᱡ ᱩᱱᱟᱹᱜ ᱞᱟᱞᱚᱥ ᱥᱮ ᱟᱹᱰᱤ ᱢᱟᱨᱟᱝ ᱤᱧ ᱦᱚᱲᱤᱧ ᱵᱮᱱᱟᱜ ᱢᱟ ᱟᱨᱠᱤ ᱱᱚᱶᱟ ᱠᱚ ᱟᱹᱠᱷᱨᱤᱧ ᱠᱟᱛᱮ ᱱᱚᱝᱠᱟᱱᱟᱜ ᱢᱚᱱᱮ ᱥᱮ ᱩᱭᱦᱟᱹᱨ ᱫᱚ ᱦᱚᱭᱛᱚ ᱱᱤᱛᱳᱜ ᱯᱚᱨᱡᱚᱱᱛᱚ ᱵᱟᱹᱧ ᱧᱮᱧᱟᱢ ᱟᱠᱟᱫ ᱛᱟᱠᱚᱣᱟ ᱥᱮ ᱱᱚᱝᱠᱟᱱᱟᱜ ᱢᱚᱱᱮ ᱨᱮ ᱱᱚᱝᱠᱟᱱᱟᱜ ᱟᱹᱜᱩ ᱦᱚᱸ ᱵᱟᱠᱚ ᱟᱹᱜᱩ ᱟᱠᱟᱫᱟ ᱟᱨᱠᱤ ᱪᱮᱫᱟᱜ ᱥᱮ ᱟᱵᱚ ᱫᱚ ᱱᱚᱰᱮ ᱜᱮ ᱵᱚᱱ ᱦᱟᱨᱟ ᱟᱠᱟᱱᱟ ᱥᱮ ᱠᱟᱹᱴᱤᱡ ᱚᱢ ᱛᱟᱦᱚᱞᱮ ᱟᱵᱚ ᱫᱚ ᱵᱚᱱ ᱵᱟᱲᱟᱭᱟ ᱥᱮ ᱯᱟᱹᱦᱤᱞ ᱠᱷᱚᱱ ᱱᱚᱝᱠᱟ ᱠᱚ ᱧᱮᱞ ᱟᱹᱜᱩ ᱟᱠᱟᱫ ᱛᱟᱵᱚᱱᱟ ᱥᱮ ᱟᱵᱚ ᱜᱮ ᱵᱚᱱ ᱫᱚᱦᱚ ᱟᱠᱟᱫᱟ ᱱᱚᱶᱟ ᱫᱚ ᱟᱵᱚᱣᱟᱜ ᱢᱟᱱᱮ ᱢᱟᱭᱟᱝ ᱡᱤᱣᱤ ᱥᱟᱶ ᱢᱮᱥᱟ ᱦᱮᱱᱟᱜᱼᱟ ᱟᱨᱠᱤ ᱱᱚᱣᱟ ᱥᱚᱸᱜᱮ ᱟᱵᱚᱣᱟᱜ ᱴᱟᱱᱜᱥ ᱥᱮ ᱢᱤᱫᱴᱟᱝ ᱡᱟᱦᱟᱸ ᱠᱚ ᱢᱮᱱᱮᱫ ᱱᱩᱭ ᱟᱜ ᱥᱚᱸᱜᱮ ᱟᱵᱚᱣᱟᱜ ᱢᱤᱫᱴᱟᱝ ᱵᱷᱟᱜᱮ ᱢᱤᱫᱴᱟᱝ ᱵᱮᱵᱚᱦᱟᱨ ᱦᱮᱱᱟᱜ ᱛᱟᱵᱚᱱᱟ ᱟᱨᱠᱤ ᱫᱟᱨᱮ ᱯᱟᱞᱟ ᱥᱚᱸᱜᱮ ᱮᱴᱟᱜ ᱡᱩᱫᱤ ᱵᱚᱱ ᱧᱮᱞᱟ ᱡᱩᱫᱤ ᱮᱴᱟᱜ ᱦᱚᱭᱛᱚ ᱥᱚᱢᱟᱡᱽ ᱨᱮᱱ ᱫᱚ ᱦᱚᱭᱛᱳ ᱱᱩᱱᱟᱹᱜ ᱪᱮᱛᱟᱱ ᱨᱮ ᱦᱚᱭᱛᱚ ᱜᱚᱨᱚᱡᱽ ᱫᱩᱞᱟᱹᱲ ᱦᱚᱸ ᱡᱟᱹᱱᱤᱜ ᱵᱟᱹᱱᱩᱜᱼᱟ ᱛᱟ ᱠᱚᱣᱟ ᱡᱮ ᱟᱵᱚ ᱡᱚᱠᱷᱚᱱ ᱦᱚᱭᱛᱚ ᱱᱚᱣᱟ ᱧᱮᱞ ᱦᱩᱭ ᱟᱠᱟᱱᱟ ᱡᱚᱠᱷᱚᱱ ᱫᱟᱨᱮ ᱠᱚᱵᱚᱱ ᱢᱟᱜ ᱞᱟᱹᱜᱤᱫ ᱫᱚ ᱟᱹᱰᱤ ᱦᱚᱭᱛᱚ ᱪᱤᱱᱛᱟᱹ ᱠᱟᱛᱮ ᱵᱚᱱ ᱢᱟᱜᱽ-ᱟ ᱟᱨᱠᱤ ᱠᱤᱪᱷᱩ ᱨᱮᱦᱚᱸ ᱢᱟᱱᱮ ᱩᱱᱟᱹᱜ ᱛᱟᱲᱟᱛᱟᱹᱲᱤ ᱫᱚ ᱵᱟᱵᱚᱱ ᱢᱟᱜ ᱞᱟᱹᱜᱤᱫᱚᱜᱼᱟ ᱟᱨᱠᱤ।
ᱚᱱᱟᱛᱮ ᱮᱠᱟᱞ ᱛᱮ ᱢᱟᱱᱮ ᱫᱚᱨᱠᱟᱨ ᱨᱮ ᱞᱟᱜᱟᱜ ᱜᱮᱭᱟ ᱟᱨ ᱵᱟᱠᱷᱟᱱ ᱫᱚᱢᱮ ᱚᱛ ᱥᱩᱵᱤᱫᱟᱭ ᱫᱟᱭ ᱤᱱᱟᱹ ᱠᱷᱮᱛᱨᱮ ᱩᱱᱫᱚ ᱟᱵᱚ ᱫᱚᱵᱚᱱ ᱢᱟᱜ ᱜᱤᱰᱤᱭᱟ ᱥᱮ ᱵᱚᱱ ᱢᱟᱜᱽ-ᱟ
ᱚᱠᱟ ᱞᱮᱠᱟ
ᱮᱠᱵᱟᱨᱮ ᱮᱠᱵᱟᱨ ᱥᱟᱹᱨᱤ ᱠᱟᱛᱷᱟ ᱠᱟᱱ ᱜᱮᱭᱟ
ᱮᱠᱟᱞ ᱮᱠᱟᱞ ᱟᱨ ᱪᱮᱫᱟᱜ ᱥᱮ ᱱᱚᱶᱟ ᱠᱚ ᱧᱮᱞ ᱟᱠᱟᱱᱟ ᱢᱟᱱᱮ ᱡᱟᱦᱟᱸ ᱠᱚᱨᱮ ᱜᱮ ᱦᱚᱭᱛᱚ ᱮᱴᱟᱜ ᱡᱟᱹᱛ ᱠᱚ ᱦᱮᱱᱟᱜ ᱠᱚᱣᱟ ᱚᱱᱟ ᱠᱚᱨᱮ ᱫᱚ ᱦᱚᱭᱛᱚ ᱵᱤᱨ ᱠᱳ ᱟᱹᱰᱤ ᱛᱟᱲᱟ ᱟᱹᱰᱤ ᱢᱟᱱᱮ ᱞᱚᱜᱚᱱ ᱥᱟᱺᱦᱤᱡ ᱜᱮ ᱢᱟᱱᱮ ᱩᱡᱟᱹᱲᱚᱜ ᱠᱟᱱᱟ ᱥᱮ ᱚᱱᱟ ᱯᱩᱨᱟᱹ ᱠᱚ ᱢᱟᱜ ᱯᱷᱟᱨᱪᱟ ᱞᱮᱠᱟ ᱧᱮᱞ ᱦᱚᱸ ᱧᱮᱞᱚᱜ ᱠᱟᱱᱟ ᱟᱨᱠᱤ ᱟᱹᱰᱤ ᱟᱹᱰᱤ ᱡᱟᱭᱜᱟ ᱨᱮ ᱢᱮᱫ ᱛᱮ ᱧᱮᱞ ᱦᱳᱭ ᱠᱟᱱᱟ ᱟᱨᱠᱤ ᱱᱚᱣᱟ ᱱᱤᱡᱮ ᱟᱯᱱᱟᱨ ᱮᱞᱟᱠᱟ ᱠᱚᱨᱮ ᱜᱮ ᱥᱮ ᱱᱚᱣᱟ ᱟᱲᱮᱯᱟᱥᱮ ᱠᱚᱨᱮ ᱟᱨᱠᱤ ᱟᱫᱚ ᱚᱱᱟᱛᱮ ᱧᱮᱞᱚᱜ ᱠᱟᱱᱟ ᱡᱩᱫᱤ ᱟᱵᱚ ᱡᱩᱫᱤ ᱱᱚᱣᱟ ᱟᱫᱚ ᱱᱚᱝᱠᱟ ᱫᱚ ᱦᱚᱭᱛᱚ ᱵᱟᱭ ᱫᱚᱦᱚ ᱫᱟᱲᱮᱭᱟᱜᱼᱟ ᱪᱮᱫᱟᱜ ᱥᱮ ᱥᱮ ᱱᱚᱣᱟ ᱫᱚ ᱡᱷᱚᱛᱚ ᱦᱚᱲ ᱜᱮᱛᱚ ᱵᱚᱱ ᱪᱟᱹᱭᱟᱹᱜ ᱟ ᱟᱵᱚ ᱦᱚᱸ ᱢᱤᱫᱴᱟᱝ ᱵᱷᱟᱜᱮ ᱵᱷᱟᱜᱮ ᱡᱟᱭᱜᱟ ᱨᱮ ᱵᱚᱱ ᱥᱮᱴᱮᱨᱚᱜ ᱢᱟ ᱥᱮ ᱢᱤᱫᱴᱟᱝ ᱩᱸ ᱵᱷᱟᱜᱮ ᱜᱷᱟᱨᱚᱸᱡᱽ ᱵᱚᱱ ᱛᱮᱭᱟᱨ ᱢᱟ ᱱᱤᱛᱳᱜ ᱫᱚ ᱡᱟᱦᱟᱸᱭ ᱦᱚᱭᱛᱚ ᱱᱚᱣᱟ ᱠᱚ ᱵᱚᱱ ᱤᱭᱟᱹ ᱵᱮᱵᱚᱦᱟᱨ ᱵᱚᱱ ᱥᱮᱬᱟ ᱠᱟᱫᱟ ᱟᱨᱠᱤ ᱱᱚᱣᱟ ᱡᱮᱢᱚᱱ ᱦᱩᱭᱮᱱ ᱱᱚᱜ-ᱚᱭ ᱡᱮᱢᱚᱱ ᱤᱭᱩᱴᱩᱵᱽ ᱦᱩᱭᱮᱱ ᱱᱚᱣᱟ ᱫᱚ ᱢᱤᱫᱴᱟᱱ ᱟᱹᱰᱤ ᱢᱟᱨᱟᱝ ᱜᱮ ᱢᱤᱫᱴᱮᱱ ᱡᱟᱭᱜᱟ ᱠᱟᱱᱟ ᱠᱟᱹᱢᱤ ᱨᱮᱱᱟᱜ ᱦᱚᱸ ᱡᱩᱫᱤ ᱡᱟᱦᱟᱸᱭᱮ ᱵᱩᱡᱽ ᱛᱤᱭᱳᱜᱟ ᱟᱨᱠᱤ ᱪᱮᱫᱟᱜ ᱥᱮ ᱱᱚᱣᱟ ᱠᱚᱫᱚ ᱟᱨ ᱱᱤᱛᱳᱜ ᱫᱚ ᱦᱚᱭᱛᱚ ᱤᱥᱠᱩᱞ ᱤᱛᱩᱱ ᱟᱥᱲᱟ ᱛᱚᱨᱚᱯᱷ ᱠᱷᱚᱱᱟᱜ ᱱᱚᱣᱟ ᱠᱚᱫᱚ ᱦᱚᱭᱛᱚ ᱵᱟᱝᱠᱚ ᱟᱵᱚ ᱠᱚ ᱞᱟᱹᱭ ᱟᱵᱚᱱ ᱠᱟᱱᱟ ᱡᱮ ᱱᱚᱸᱰᱮ ᱦᱚᱸ ᱢᱤᱫᱴᱟᱝ ᱟᱹᱰᱤ ᱢᱟᱨᱟᱝ ᱢᱤᱫᱴᱟᱱ ᱠᱟᱹᱢᱤ ᱡᱟᱭᱜᱟ ᱠᱟᱱᱟ ᱢᱮᱱᱛᱮ
ᱪᱮᱫᱟᱜ ᱥᱮ ᱱᱚᱰᱮ ᱦᱚᱸ ᱡᱩᱫᱤ ᱦᱚᱭᱛᱚ ᱠᱟᱹᱢᱤ ᱠᱚ ᱥᱮᱲᱟᱭᱟ ᱧᱮᱞᱟᱢ ᱦᱚᱭᱛᱚ ᱟᱫᱚ ᱩᱱᱤ ᱫᱚ ᱟᱹᱰᱤ ᱢᱟᱨᱟᱝ ᱦᱚᱭᱛᱳ ᱡᱟᱭᱜᱟᱟᱨ ᱨᱮ ᱯᱳᱣᱪᱷᱟᱹᱜᱟᱭ ᱥᱮ ᱛᱤᱭᱟᱹᱜᱟᱭ ᱟᱨᱠᱤ ᱥᱮᱴᱮᱨᱚᱜᱼᱟ
ᱴᱷᱤᱠ ᱴᱷᱤᱠ ᱠᱟᱛᱷᱟ ᱫᱚ ᱤᱱᱟᱹᱜᱮ
ᱟᱨᱮᱸ
ᱟᱪᱪᱷᱟ ᱱᱤᱭᱟᱹᱴᱟᱜ ᱚᱠᱛᱚ ᱫᱚ ᱢᱩᱪᱟᱹᱫ ᱮᱱᱟ ᱟᱨ ᱢᱤᱫᱴᱟᱝ ᱛᱟᱦᱚᱞᱮ
ᱦᱮᱸ ᱦᱩᱭ ᱪᱟᱞᱟᱜ ᱜᱮᱭᱟ ᱟᱫᱚ ᱟᱨ ᱦᱮᱱᱟᱜ ᱜᱮᱛᱟᱟᱞᱟᱝ ᱟᱨᱚ ᱢᱤᱫ ᱢᱤᱱᱤᱴ ᱜᱟᱱ ᱡᱟᱹᱱᱤᱡ ᱴᱷᱤᱠ ᱟᱨ
ᱵᱟᱝ ᱢᱤᱫ ᱢᱤᱱᱤᱴ ᱫᱚ ᱵᱟᱝ ᱱᱚᱣᱟ ᱫᱚ ᱚᱵᱷᱟᱨ ᱵᱟᱨᱚ ᱢᱤᱱᱤᱴ ᱦᱩᱭ ᱥᱮᱴᱮᱨ ᱦᱮᱡ ᱮᱱᱟ ᱟᱫᱚ ᱪᱮᱫ ᱱᱤᱭᱟᱹ ᱟᱭᱟᱜ ᱛᱮ ᱠᱟᱴᱟ ᱥᱱᱤ ᱟᱨᱦᱚᱧ ᱛᱟᱭᱚᱢ ᱫᱚᱨᱚᱱ ᱫᱚᱥᱨᱟ ᱫᱷᱟᱣ ᱜᱚᱱᱚᱝ ᱠᱟᱱᱟ ᱦᱮᱸ